ᱞᱟᱹᱭᱵᱤᱱ ᱢᱟ ᱟᱸᱡᱚᱢᱚᱜ ᱠᱟᱱᱟ ᱥᱮ ᱵᱟᱝ?
ᱦᱳᱭ ᱟᱸᱡᱚᱢᱚᱜ ᱠᱟᱱᱟ ᱾
ᱛᱷᱚᱲᱟ ᱟᱹᱰᱤ ᱜᱟᱱ ᱥᱟᱛᱮ ᱜᱮ ᱞᱤᱝ ᱨᱚᱯᱚᱲ ᱱᱟ ᱚᱱᱠᱟ ᱫᱚ ᱩᱱᱟᱹᱜ ᱯᱚᱨᱤᱥᱠᱟᱨ ᱵᱟᱝ ᱟᱸᱡᱚᱢᱚᱜ ᱠᱟᱱᱟ ᱢᱟᱱᱮ ᱟᱵᱤᱱ ᱴᱷᱮᱱ ᱡᱟᱦᱟᱸ ᱢᱤᱫᱴᱮᱱ ᱯᱚᱨᱤᱥᱠᱟᱨ ᱟᱸᱡᱚᱢᱚᱜ ᱠᱟᱱᱟ ᱟᱨᱠᱤ ᱾
ᱚ, ᱦᱮᱸ ᱡᱚᱛᱚ ᱦᱚᱲᱟᱜ ᱥᱮᱡ ᱡᱚᱛᱚ ᱦᱚᱲᱟᱜ ᱱᱮᱠ-ᱱᱮᱴᱚᱣᱟᱨᱠ ᱵᱟᱝ ᱛᱟᱦᱮᱱᱟ ᱛᱚ ᱾
ᱦᱩᱸ ᱾
ᱦᱩᱸ ᱾
ᱟᱪᱪᱷᱟ ᱟᱨ ᱢᱤᱫᱴᱟᱝ ᱠᱟᱛᱷᱟ ᱞᱤᱧ ᱠᱩᱞᱤ ᱞᱤᱵᱤᱱ ᱜᱮ ᱛᱟᱦᱚᱞᱮ ᱡᱚᱠᱷᱚᱱ ᱵᱤᱨᱵᱩᱨᱩᱢ ᱞᱟᱹᱭᱱᱟ ᱛᱟᱦᱚᱞᱮ ᱚᱱᱛᱮ ᱫᱚ ᱩᱫ ᱵᱩᱴᱟᱹ ᱠᱚᱫᱚ ᱧᱟᱢᱚᱜ ᱜᱮᱭᱟ ᱥᱮ ᱵᱟᱝᱟ?
ᱧᱟᱢᱚᱜ ᱠᱟᱱ ᱜᱮᱭᱟ ᱛᱮᱦᱮᱧ ᱜᱟᱯᱟ ᱫᱚ ᱾ ᱡᱚᱢ ᱡᱚᱢ ᱞᱟᱹᱜᱤᱫ ᱦᱚᱲ ᱵᱟᱝ ᱾ ᱛᱤᱱᱟᱹᱜ ᱵᱮᱱ ᱟᱹᱜᱩᱭᱟ ᱟᱫᱚ ᱩᱱᱟᱹᱜ ᱟᱹᱜᱩ ᱠᱟᱛᱮᱫ ᱦᱚᱸ ᱥᱮ ᱵᱮᱠᱟᱨᱚᱜᱼᱟ ᱾
ᱦᱟᱸ ᱟᱫᱚ ᱵᱮᱠᱟᱨ ᱵᱚᱞᱛᱮ ᱟᱫᱚ ᱪᱮᱫᱠᱟ ᱱᱤᱡᱮ ᱠᱤᱪᱷᱩ ᱜᱟᱱ ᱟᱹᱰᱤ ᱦᱚᱲ ᱴᱷᱮᱜ ᱠᱚ ᱟᱠᱷᱨᱤᱧ ᱜᱮᱭᱟ ᱛᱚ ᱾
ᱦᱮᱸ ᱟᱞᱮᱥᱮᱫ ᱫᱚ ᱩᱱᱟᱹᱜ ᱮᱠᱴᱟ ᱫᱚ ᱟᱠᱷᱨᱤᱧ ᱞᱟᱹᱜᱤᱫ ᱫᱚ ᱵᱟᱠᱚ ᱟᱹᱜᱩ ᱵᱟᱲᱟᱭᱟ ᱾ ᱚᱠᱚᱭ ᱦᱚᱸ ᱚᱱᱠᱟᱫᱚ ᱵᱟᱠᱚ ᱟᱹᱠᱷᱨᱤᱧ ᱵᱟᱲᱟᱭᱟ ᱾ ᱠᱟᱨᱚᱱ ᱛᱮᱦᱮᱧ ᱜᱟᱯᱟ ᱫᱚ ᱡᱟᱹᱥᱛᱤ ᱤᱭᱟᱹ ᱨᱮᱜᱮᱛᱚ ᱢᱟᱱᱮ ᱪᱟᱥᱵᱟᱥ ᱨᱮᱠᱚ ᱞᱟᱜᱟᱣ ᱠᱟᱱᱟ ᱾ ᱛᱚ ᱚᱠᱚᱭ ᱟᱨᱦᱟᱭ ᱟᱠᱷᱨᱤ ᱤᱫᱤ ᱵᱟᱲᱟᱭᱟ ᱚᱱᱟ ᱢᱤᱫᱴᱤᱡ ᱡᱷᱟᱢᱮᱞᱟᱛᱚ ᱾
ᱦᱮᱸ ᱟᱫᱚ ᱵᱟᱝ ᱯᱷᱚᱴᱠᱟ ᱠᱚᱫᱚ ᱞᱟᱹ ᱵᱟᱝ
ᱠᱤᱱᱛᱩ ᱚᱱᱟ ᱩᱫᱽ ᱠᱚᱨᱮ ᱫᱚ ᱡᱟᱹᱥᱛᱤ ᱜᱮ ᱴᱟᱠᱟ ᱫᱚ ᱢᱮᱱᱟᱜᱼᱟ ᱡᱮ ᱵᱟᱝ ᱢᱮᱱᱛᱮ ᱵᱟᱝ ᱾ ᱤᱫᱤ ᱞᱮᱠᱟᱡ ᱫᱚ ᱦᱩᱭᱩᱜ ᱜᱮᱭᱟ ᱾
ᱦᱮᱸ‌᱾
ᱦᱚᱸ᱾
ᱟᱫᱚ ᱟᱞᱮ ᱢᱟᱛᱚ ᱟᱞᱮ ᱥᱮᱫ ᱦᱚᱸ ᱵᱤᱨ ᱵᱩᱨᱩ ᱵᱩ ᱵᱤᱨ ᱠᱚᱫᱚ ᱢᱮᱱᱟᱜᱼᱟ, ᱠᱤᱱᱛᱩ ᱟᱞᱮ ᱥᱮᱫ ᱟᱨᱠᱤ ᱾
ᱚ᱾
ᱪᱮᱥᱮᱫ ᱦᱚᱸ ᱵᱤᱨ ᱯᱟᱠᱟᱲ ᱠᱚᱫᱚ ᱢᱮᱱᱟᱜᱼᱟ ᱟᱹᱰᱤ ᱡᱟᱹᱥᱛᱤ ᱠᱟᱭ ᱜᱮ ᱡᱟᱦᱟᱸ ᱵᱚᱱ ᱞᱟᱹᱭ ᱠᱮᱫ ᱠᱚ ᱡᱤᱵᱽᱼᱡᱤᱭᱟᱹᱞᱤ ᱩᱱᱠᱩ ᱦᱚᱸ ᱟᱹᱰᱤ ᱥᱟᱸᱜᱮ ᱜᱮ ᱢᱮᱱᱟᱜ ᱠᱚᱣᱟ ᱟᱞᱮ ᱱᱚᱛᱮ ᱦᱚᱸ ᱟᱨᱠᱤ᱾
ᱦᱮᱸ᱾ ᱦᱮᱸ ᱵᱤᱨᱵᱩᱨᱩ ᱛᱟᱦᱮᱸ ᱞᱮᱱᱠᱟᱱ ᱢᱟᱠᱚ ᱛᱟᱦᱮᱸᱱ ᱜᱮ ᱦᱮᱸ ᱾
ᱟᱫᱚ ᱟᱞᱮ ᱥᱮᱫ ᱫᱚ ᱵᱩᱨᱩ ᱠᱚᱫᱚ ᱵᱟᱹᱱᱩᱜ ᱠᱟᱫᱟ ᱟᱨ ᱠᱤ ᱟᱞᱮᱥᱮᱫ ᱫᱚ ᱱᱚᱝᱠᱟ ᱥᱚᱢᱟᱱ ᱢᱟᱴᱷ ᱨᱮᱜᱮ ᱵᱤᱨ ᱠᱚᱫᱚ ᱮᱠᱮᱱ ᱜᱮ ᱵᱤᱨ ᱢᱮᱱᱟᱜᱼᱟ ᱾
ᱟ᱾ ᱛᱟᱦᱞᱮ ᱟᱯᱮ ᱥᱮᱫ ᱫᱚ ᱛᱟᱦᱚᱞᱮ ᱛᱤᱱᱟᱹᱜ ᱦᱩᱲᱩ ᱪᱟᱥ ᱠᱚᱫᱚ ᱛᱤᱱᱟᱹᱜ ᱢᱤᱫ ᱫᱷᱟᱣ ᱥᱮ ᱵᱟᱨ ᱫᱷᱟᱣ?
ᱟᱞᱮ ᱱᱚᱛᱮ ᱫᱚ ᱪᱮᱫ ᱵᱤᱱ ᱞᱟᱹᱭᱟ ᱞᱟᱹᱭᱛᱮ ᱜᱟᱱ ᱞᱮᱱᱠᱷᱟᱱ ᱫᱚ ᱠᱟᱹᱢᱤ ᱠᱟᱹᱢᱤ ᱛᱮ ᱵᱤᱱ ᱞᱟᱸᱜᱟ ᱪᱟᱵᱟᱜᱼᱟ ᱾
ᱦᱩᱸ᱾
ᱟᱞᱮ ᱫᱚ ᱱᱤᱛᱚᱜ ᱫᱚ ᱞᱟᱹᱭ ᱜᱟᱱ ᱞᱮᱱ ᱠᱷᱟᱱ ᱫᱚ ᱠᱟᱹᱢᱤ ᱠᱟᱹᱢᱤ ᱛᱮ ᱵᱤᱱ ᱞᱟᱸᱜᱟ ᱪᱟᱵᱟᱜᱼᱟ ᱚᱱᱠᱟᱜ ᱜᱮ ᱱᱚᱝᱠᱟ ᱫᱚ ᱱᱚᱛᱮ ᱫᱚ ᱪᱟᱥᱵᱟᱥ ᱠᱚᱫᱚ ᱦᱩᱭᱩᱜᱼᱟ ᱟᱨᱠᱤ ᱾
ᱚ ᱛᱟᱦᱚᱞᱮ ᱟᱯᱮ ᱥᱮᱫ ᱢᱟ ᱵᱷᱟᱞᱮ ᱜᱮ ᱦᱩᱭᱩᱜᱼᱟ ᱢᱟᱱᱮ ᱮᱱᱤᱴᱟᱭᱤᱢ ᱡᱟᱦᱟᱸᱱᱟᱜ ᱵᱟᱝ ᱡᱟᱦᱟᱸᱱᱟᱜ ᱫᱚ ᱢᱟᱱᱮ ᱪᱟᱞᱟᱜ ᱠᱟᱱ ᱜᱮᱭᱟ ᱯᱩᱨᱟᱹ ᱵᱚᱪᱷᱚᱨ ᱜᱮ ᱾ ᱡᱮ ᱱᱚᱣᱟᱴᱟᱜ ᱵᱟᱠᱟᱡ ᱦᱟᱱᱟᱸᱴᱟᱜ ᱾
ᱦᱮᱸ ᱟᱹᱞᱤᱧ ᱞᱤᱧ ᱞᱟᱹᱭᱟᱵᱤᱱ ᱠᱟᱱᱟ ᱡᱮᱢᱚᱱ ᱦᱚᱸᱜᱼᱚᱭ ᱟᱞᱩ ᱥᱤᱡ ᱤᱭᱟᱹ ᱦᱳᱲᱳ ᱨᱚᱦᱚᱭ ᱱᱤᱛᱚᱜ ᱫᱚ ᱡᱟᱦᱟᱸ ᱠᱚᱭᱚᱜ ᱜᱟᱱᱚᱜᱼᱟ ᱦᱳᱲᱳ ᱠᱚ ᱨᱚᱦᱚᱭ ᱚᱱᱟ ᱠᱚᱫᱚ ᱯᱩᱨᱟᱹ ᱨᱚᱭᱟ, ᱟᱨ ᱵᱟᱠᱤ ᱡᱟᱦᱟᱸ ᱠᱚ ᱜᱷᱩᱴᱩ ᱧᱚᱜ ᱡᱟᱭᱜᱟ ᱠᱟᱱᱟ ᱥᱚᱵᱽᱡᱤ ᱠᱚ ᱪᱟᱥᱟ ᱚᱱᱠᱟᱱᱟᱜ ᱫᱚ ᱥᱚᱵᱽᱡᱤ ᱯᱨᱚᱪᱩᱨ ᱠᱚ ᱪᱟᱥᱟ ᱾
ᱦᱮᱸ ᱾
ᱚᱱᱟ ᱤᱭᱟᱹᱛᱮ ᱜᱟᱱ ᱞᱮᱱᱠᱷᱟᱱ ᱫᱚ ᱯᱚᱴᱚᱞ ᱠᱚ ᱠᱩᱸᱫᱽᱨᱤ ᱠᱚ
ᱦᱮᱸ ᱢᱟᱱᱮ ᱦᱮᱸ ᱢᱟᱱᱮ ᱡᱷᱚᱛᱚ ᱨᱚᱠᱚᱢ ᱥᱚᱵᱡᱤ ᱠᱚ ᱪᱟᱥᱟ ᱾ ᱟᱫᱚ ᱩᱱᱠᱩ ᱫᱚ ᱢᱟᱱᱮ ᱪᱮᱫ ᱢᱟᱱᱮ ᱢᱮᱱᱫᱟᱹᱞᱤᱧ ᱩᱱᱠᱩ ᱫᱚ ᱪᱮᱫ ᱵᱮᱵᱥᱟ ᱵᱮᱵᱽᱥᱟ ᱞᱟᱹᱜᱤᱫ ᱠᱚ ᱥᱮ ᱢᱟᱱᱮ ᱮᱢᱱᱤ ᱡᱟᱦᱟᱸᱱᱟᱜ ᱚᱲᱟᱜ ᱠᱚᱥᱮᱫ ᱨᱮᱜᱮ?
ᱵᱟᱝ ᱵᱟᱝ ᱚᱱᱟ ᱠᱚᱫᱚ ᱵᱮᱵᱥᱟ ᱞᱟᱹᱜᱤᱫ ᱛᱚ ᱜᱟᱹᱰᱤ ᱠᱚ ᱦᱤᱡᱩᱜᱼᱟ ᱵᱟᱭᱨᱮ ᱠᱷᱚᱱᱟᱜ ᱜᱟ ᱜᱟᱹᱰᱤ ᱛᱮ ᱯᱩᱨᱟᱹ ᱢᱤᱫ ᱴᱨᱟᱠ ᱠᱟᱛᱮ ᱞᱳᱴ ᱠᱟᱛᱮ ᱠᱚ ᱠᱳᱞᱟ ᱱᱚᱝᱠᱟ ᱟᱨᱠᱤ ᱴᱮᱨᱟᱠ ᱴᱮᱨᱟᱠ᱾ ᱟᱪᱪᱷᱟ ᱦᱳᱲᱳ ᱠᱚ ᱦᱩᱭᱱᱟ?
ᱦᱩᱸ᱾
ᱟᱫᱚ ᱦᱳᱲᱳ ᱠᱚ ᱦᱳᱲᱳ ᱠᱚ ᱤᱨ ᱞᱮᱠᱷᱟᱱ ᱜᱮ ᱢᱚᱴᱟᱢᱩᱴᱤ ᱟᱫᱚ ᱡᱟᱦᱟᱸ ᱫᱷᱚᱨᱚᱱ ᱦᱤᱡᱩᱜ ᱠᱟᱱᱟ᱾
ᱦᱳᱭ᱾
ᱟᱫᱚ ᱫᱷᱚᱨᱚᱢ ᱫᱤᱱ ᱫᱚ ᱡᱟᱦᱟᱸ ᱠᱚ ᱦᱳᱲᱳ ᱨᱚᱦᱚᱭ ᱜᱟᱱᱚᱜᱼᱟ ᱚᱱᱠᱟᱱᱟᱜ ᱫᱚ ᱦᱳᱲᱳ ᱠᱚ ᱨᱚᱦᱚᱭᱟ᱾
ᱦᱩᱸ᱾
ᱟᱨ ᱡᱟᱦᱟᱸ ᱠᱚ ᱵᱟᱝ ᱜᱟᱱᱚᱜᱼᱟ ᱚᱱᱟ ᱠᱚᱫᱚ ᱛᱩᱲᱤ ᱠᱚ ᱮᱨᱟ, ᱠᱚᱥᱞᱟ ᱠᱚ ᱮᱨᱟ ᱡᱟᱦᱟᱸ ᱟᱨ ᱵᱟᱝᱠᱷᱟᱱ ᱟᱹᱞᱩ᱾ ᱛᱚ ᱢᱮᱱᱟᱜ ᱜᱮᱭᱟ ᱟᱹᱞᱩ ᱟᱹᱰᱤᱱ ᱨᱮᱭᱟ ᱟᱹᱞᱩ᱾
ᱦᱮᱸ ᱦᱮᱸ᱾
ᱟᱞᱩ ᱫᱚ ᱱᱚᱛᱮ ᱫᱚ ᱟᱹᱰᱤ ᱵᱟᱹᱲᱛᱤ ᱠᱟᱭ ᱛᱮᱠᱚ ᱨᱚᱦᱚᱭᱟ ᱟᱞᱩ ᱟᱨᱠᱤ᱾
ᱚ ᱚ᱾ ᱟᱞᱮ ᱥᱮᱫ ᱦᱚᱸ ᱨᱚᱦᱚᱭ ᱫᱚᱠᱚ ᱨᱚᱦᱚᱭᱟ ᱟᱫᱚ ᱚᱱᱮ ᱛᱚᱞᱤᱧ ᱢᱮᱱᱫᱟ ᱚᱲᱟᱜ ᱨᱮ ᱡᱚᱢ ᱞᱮᱠᱟ ᱠᱚ ᱨᱚᱦᱚᱭᱟ, ᱩᱱᱟᱹ ᱮᱠᱴᱟ ᱫᱚ ᱵᱟᱠᱚ ᱨᱚᱦᱚᱭᱟ᱾ ᱦᱳᱭ ᱦᱚᱸ ᱡᱮ ᱟᱹᱠᱷᱨᱤᱧ ᱟᱠᱷᱨᱤᱧ ᱞᱟᱹᱜᱤᱫ ᱫᱚ ᱵᱟᱠᱚ ᱨᱚᱦᱚᱭᱟ ᱟᱠᱷᱨᱤᱧ ᱞᱟᱹᱜᱤᱫ ᱫᱚ᱾
ᱵᱟᱝ ᱱᱚᱛᱮ ᱫᱚ ᱟᱹᱰᱤ ᱵᱚᱲᱚ ᱵᱚᱲᱚ ᱵᱮ ᱪᱟᱹᱥᱤ ᱢᱮᱱᱟᱜ ᱠᱚᱣᱟ ᱡᱟᱦᱟᱸ ᱫᱚ ᱢᱮ-ᱢᱤᱫᱴᱮᱱ ᱢᱟᱞᱤᱠ ᱜᱮ ᱚᱱᱛᱚᱛ ᱛᱚ ᱯᱟᱸᱪ ᱵᱤᱜᱷᱟᱹ, ᱪᱷᱚ ᱵᱤᱜᱷᱟᱹ ᱡᱟᱦᱟᱸᱭᱟᱜ ᱠᱚ ᱢᱮᱱᱟᱜ ᱛᱟᱠᱚᱣᱟ ᱟᱨᱠᱤ᱾
ᱦᱮᱸ᱾
ᱩᱱᱠᱩ ᱫᱚ ᱟᱴ-ᱫᱚᱥ ᱵᱤᱜᱟᱹ ᱦᱚᱸᱠᱚ ᱨᱚᱦᱚᱭ ᱜᱮᱭᱟ ᱢᱤᱫᱴᱮᱱ ᱢᱟᱹᱞᱤᱠ ᱜᱮ ᱢᱤᱫ ᱴᱨᱟᱠ ᱟᱹᱞᱩᱭ ᱚᱰᱚᱠᱟᱭ ᱟᱨᱠᱤ᱾
ᱚ ᱛᱟᱦᱚᱞᱮ ᱢᱟ ᱚᱱᱛᱮ ᱫᱚ ᱵᱟᱹᱞᱤ ᱜᱮ ᱢᱮᱱᱟᱜ ᱠᱚᱣᱟ ᱾
ᱟᱹᱞᱤᱧ ᱞᱟᱹᱭᱟ ᱢᱟᱱᱮ ᱟᱹᱵᱤᱱ ᱡᱮ ᱢᱤᱫᱴᱮᱱ ᱰᱟᱝᱽᱨᱟ ᱵᱤᱱ ᱚᱱᱟ ᱵᱤᱱ ᱛᱚᱞᱮᱭᱟ ᱠᱷᱮᱛ ᱚᱝᱠᱟᱱ ᱡᱟᱭᱜᱟ ᱦᱚᱸ ᱯᱷᱟᱸᱠᱟ ᱫᱚ ᱵᱟᱝ ᱛᱟᱦᱮᱱᱟ ᱟᱨ ᱠᱮ ᱫᱷᱚᱨᱚᱢ ᱫᱤᱱ᱾
ᱚ ᱟᱞᱮ ᱥᱮᱫ ᱫᱚ ᱟᱞᱮ ᱥᱮᱫ ᱫᱚ ᱜᱚᱴᱟ ᱜᱮ ᱯᱷᱟᱠᱟ ᱜᱮᱵᱮᱱ ᱧᱟᱢᱟ ᱮᱢᱱᱤ ᱥᱩᱢᱚᱭ ᱫᱚ, ᱱᱤᱛᱚᱜ ᱱᱮ-ᱮᱱᱛᱚᱜ ᱥᱚᱢᱚᱭ ᱫᱚ ᱠᱟᱹᱴᱤᱡ ᱱᱤᱛᱚᱜ ᱥᱚᱢᱚᱭ ᱫᱚ ᱠᱟᱹᱴᱤᱡ ᱡᱚᱛᱚ ᱦᱚᱲ ᱜᱮ ᱜᱚᱴᱟ ᱜᱮ ᱱᱤᱛᱚᱜ ᱫᱚ ᱮᱥᱮᱫ ᱛᱟᱦᱮᱱᱟ᱾
ᱚ᱾ ᱟᱪᱪᱷᱟ ᱫᱷᱚᱨᱚᱢ ᱫᱤᱱ ᱫᱚ ᱟᱯᱮ ᱥᱮᱫ ᱫᱚ ᱠᱟᱹᱢᱤ ᱫᱚ ᱵᱟᱝ ᱛᱟᱦᱮᱱ ᱜᱮᱭᱟ᱾ ᱠᱤᱱᱛᱩ ᱚᱱᱛᱮ ᱫᱚ ᱟᱫᱚ ᱫᱷᱚᱨᱚᱢ ᱫᱤᱱ ᱫᱚ ᱟᱵᱚ ᱟᱵᱚ ᱞᱮ ᱠᱟᱱ ᱠᱚᱫᱚ ᱪᱮᱫ ᱠᱚᱠᱚ ᱠᱟᱹᱢᱤ ᱵᱟᱲᱟᱭ ᱜᱮᱭᱟ᱾ ᱡᱟᱦᱟᱸᱭ ᱠᱚ ᱥᱟᱵ ᱵᱤᱱ ᱤᱥᱠᱩᱞ ᱠᱚ ᱥᱮ ᱚᱱᱠᱟ ᱠᱚᱞᱮᱡᱽ ᱠᱚ ᱯᱟᱹᱴᱷᱩᱣᱟᱹ ᱠᱚ ᱡᱟᱦᱟᱸᱭ ᱠᱚ ᱵᱟᱝ ᱠᱟᱱᱟ ᱚᱱᱠᱟᱱ ᱠᱚ ᱵᱮᱠᱛᱤ ᱟᱨᱠᱤ ᱪᱮᱫ ᱠᱚᱠᱚ ᱠᱟᱹᱢᱤ ᱵᱟᱲᱟᱭ ᱜᱮᱭᱟ ᱩᱱᱠᱩ ᱫᱚ?
ᱟᱫᱚ ᱚᱱᱮ ᱱᱟᱞᱞᱟ ᱠᱟᱹᱢᱤ ᱵᱟᱨᱦᱮ ᱠᱚ ᱪᱟᱞᱟᱜ-ᱟ᱾ ᱵᱟᱦᱨᱮ ᱠᱚ ᱥᱮᱱ ᱵᱟᱲᱟᱭ ᱤᱱᱟᱹᱜ ᱠᱚᱛᱮ ᱜᱮ ᱟᱨ ᱛᱟᱯ ᱯᱚᱨᱮ ᱱᱚ ᱚᱱᱛᱮ ᱡᱟᱦᱟᱸᱭ ᱜᱚᱜᱚ ᱦᱚᱲ ᱠᱚᱠᱚ ᱛᱟᱦᱮᱱ ᱜᱮ ᱩᱱᱠᱩ ᱦᱚᱸ ᱟᱱᱮ ᱱᱟᱢᱟᱞ ᱫᱚᱢᱚᱥ ᱱᱟᱢᱟᱞ ᱫᱤᱥᱚᱢ ᱠᱚ ᱪᱟᱞᱟᱜᱼᱟ᱾ ᱚᱱᱛᱮ ᱜᱮ ᱠᱟᱹᱢᱤ ᱠᱚ᱾
ᱛᱚ ᱦᱚᱯᱞᱭᱛᱚ ᱵᱟᱝ ᱟᱫᱚ ᱡᱟᱦᱟᱸᱭ ᱠᱚᱣᱟᱜ ᱠᱤᱪᱷᱩ ᱢᱮᱱᱟᱜᱼᱟ ᱦᱚᱭᱛᱳ ᱩᱱᱠᱩ ᱫᱚ ᱵᱟᱠᱚ ᱦᱤᱡᱩᱜᱼᱟ ᱡᱟᱦᱟᱸᱭ ᱠᱚ ᱠᱟᱴᱤᱡ ᱚᱵᱷᱟᱵᱽ ᱜᱮᱛᱟᱠᱚᱣᱟ ᱚᱱᱠᱟᱱ ᱦᱚᱲ ᱠᱚ ᱟᱨᱠᱤ᱾
ᱦᱮᱸ ᱦᱮᱸ᱾ ᱮᱢᱱᱤ ᱦᱚᱲ ᱛᱚ ᱩᱱᱟᱹᱜ ᱮᱠᱴᱟ ᱛᱚ ᱫᱚ ᱵᱟᱠᱚ ᱪᱟᱞᱟᱜᱼᱟ ᱱᱚᱜᱼᱚᱭ ᱛᱚ ᱡᱟᱦᱟᱸ ᱦᱩᱭᱩᱜ ᱦᱩᱲ ᱠᱚ ᱦᱩᱭᱩᱜ ᱠᱟᱱᱟ ᱤᱱᱟᱹ ᱠᱚ ᱠᱟᱛᱮᱜᱮ ᱟᱠᱷᱨᱤᱧ ᱠᱟᱛᱮ ᱛᱮᱫ ᱜᱮ ᱴᱟᱠᱟ ᱯᱚᱭᱥᱟ ᱫᱚ ᱦᱩᱭᱩᱜ ᱛᱟᱠᱚ ᱜᱮᱭᱟ ᱚᱱᱮ ᱚᱱᱠᱟ ᱫᱚ ᱡᱚᱢᱼᱧᱩ ᱛᱚ ᱟᱨ ᱵᱟᱠᱚ ᱚᱵᱷᱟᱵᱚᱜᱼᱟ᱾
ᱦᱮᱸ ᱦᱮᱸ ᱦᱮᱸ᱾
ᱥᱚᱝᱥᱟᱨ ᱦᱚᱸ ᱪᱟᱞᱟᱜ ᱛᱟᱠᱚ ᱜᱮᱭᱟ ᱤᱱᱟᱹ ᱤᱱᱟ ᱚᱱᱟ ᱪᱟᱥᱵᱟᱥ ᱨᱮᱱᱟᱜ ᱴᱟᱠᱟ ᱛᱮᱜᱮ ᱱᱤᱛᱚᱜ ᱡᱟᱦᱟᱸ ᱦᱩᱲᱩ ᱠᱚ ᱦᱩᱭᱩᱜᱼᱟ ᱤᱱᱟᱹ ᱛᱮᱜᱮ ᱦᱟᱸᱜ᱾ ᱛᱟᱦᱞᱮ ᱩᱱᱟᱹᱜ ᱮᱠᱴᱟ ᱫᱚ ᱵᱟᱠᱚ ᱪᱟᱞᱟᱣ ᱵᱟᱲᱟᱜᱼᱟ ᱡᱟᱦᱟᱸᱭ ᱜᱮ ᱚᱱᱠᱟ ᱠᱷᱩᱵ ᱮ ᱡᱟᱭᱜᱟ ᱠᱚᱦᱚᱸ ᱠᱟᱹᱴᱤᱡ ᱠᱚᱢ ᱫᱷᱟᱨᱟ ᱧᱚᱜ ᱜᱮᱛᱟ ᱠᱚᱣᱟ ᱪᱟᱥᱼᱵᱟᱥ ᱩᱱᱟᱹᱜ ᱵᱟᱹᱱᱩᱜ ᱛᱟᱠᱚᱣᱟ᱾ ᱩᱱᱠᱩ ᱠᱚᱠᱚ ᱪᱟᱞᱟᱜᱼᱟ ᱟᱫᱚ ᱠᱚᱲᱟ ᱜᱤᱫᱟᱹᱨᱟᱹ ᱢᱟ ᱛᱮᱦᱮᱧ ᱜᱟᱯᱟ ᱵᱚᱱ ᱵᱩᱡᱟᱹᱣᱮᱫ ᱠᱚᱣᱟ ᱡᱚᱛᱚ ᱜᱮ ᱱᱟᱞᱦᱟ ᱠᱟᱹᱢᱤ ᱫᱚᱠᱚ ᱪᱟᱞᱟᱜ ᱠᱟᱱ ᱜᱮᱭᱟ ᱵᱟᱨᱦᱨᱮ ᱫᱤᱥᱚᱢ᱾ ᱩᱱᱠᱩ ᱫᱚ ᱛᱟᱦᱮᱱ ᱛᱟᱭ ᱵᱟᱝ ᱛᱟᱦᱮᱱ ᱛᱟᱭ ᱛᱟᱹᱣ ᱠᱤᱪᱷᱩᱴᱟ ᱫᱚᱠᱚ ᱪᱟᱞᱟᱜ ᱠᱟᱱ ᱜᱮᱭᱟ᱾
ᱦᱮᱸ ᱦᱮᱸ ᱦᱮᱸ᱾
ᱦᱮᱸ᱾ ᱤᱱᱠᱟᱹ ᱠᱟᱛᱮ ᱜᱮ ᱱᱚᱛᱮ ᱫᱚ ᱚᱱᱟ ᱫᱷᱚᱨᱚᱱ ᱥᱚᱢᱚᱭ ᱫᱚ ᱤᱱᱠᱟᱹ ᱛᱮ ᱠᱟᱛᱮ ᱠᱚ ᱪᱟᱞᱟᱜᱼᱟ᱾
ᱟᱫᱚ ᱵᱟᱝᱟ ᱟᱯᱮ ᱟᱯᱮ ᱚᱱᱛᱮᱱ ᱠᱚᱫᱚ ᱫᱚ ᱟᱫᱚ ᱱᱟᱞᱦᱟ ᱫᱤᱥᱚᱢ ᱫᱚ ᱚᱠᱟ ᱥᱮᱫ ᱠᱚ ᱪᱟᱞᱟᱜᱼᱟ ᱚᱱᱟ ᱫᱚ?
ᱦᱟᱱᱟ ᱵᱟᱦ ᱵᱟᱦᱨᱮ ᱵᱟᱦᱨᱮ ᱱᱟᱢᱟᱞ ᱫᱤᱥᱚᱢ ᱦᱮᱸ ᱟᱭᱳ ᱦᱚᱲ ᱠᱚᱫᱚ ᱟᱨ ᱡᱟᱦᱟᱸᱭᱼᱼ ᱮᱢᱱᱤ ᱠᱤᱪᱷᱩ ᱠᱚᱲᱟ ᱜᱤᱫᱽᱨᱟᱹ ᱠᱚᱫᱚ ᱠᱟᱹᱴᱤᱡ ᱪᱮᱱᱱᱟᱭ ᱛᱟᱹᱢᱤᱞᱱᱟᱹᱲᱩ ᱠᱚ ᱪᱟᱞᱟᱜᱼᱟ ᱾
ᱵᱟᱝ ᱟᱫᱚ, ᱱᱟᱢᱟᱞ ᱫᱤᱥᱚᱢ ᱫᱚ ᱟᱯᱮ ᱫᱚ ᱚᱠᱟ ᱥᱮᱫ ᱯᱮ ᱞᱟᱹᱭᱟ? ᱢᱟᱱᱮᱼᱼ ᱟᱯᱮᱭᱟᱜ ᱚᱱᱟ ᱡᱟᱭᱜᱟ ᱠᱷᱚᱱ ᱫᱚ ᱚ ᱟᱪᱪᱷᱟ ᱟᱪᱪᱷᱟ ᱪᱷᱟ ᱾
ᱦᱮᱸ ᱾ ᱚᱱᱛᱮ ᱠᱚ ᱪᱟᱞᱟᱜᱼᱟ, ᱱᱟᱢᱟᱞ ᱫᱤᱥᱚᱢ ᱫᱚ ᱦᱩᱸᱼᱼ
ᱟᱫᱚ ᱦᱮᱸ ᱱᱮᱛᱟᱨ ᱨᱮᱱ ᱢᱟᱹᱱᱢᱤ ᱠᱚ ᱡᱟᱦᱟᱸ ᱞᱮᱠᱟ ᱠᱟᱛᱮᱜ ᱜᱮ ᱠᱟᱹᱢᱤ ᱠᱟᱛᱮᱜ, ᱨᱳᱡᱽᱜᱟᱨ ᱠᱟᱛᱮᱜ ᱛᱚ ᱛᱟᱦᱮᱸᱜ ᱦᱩᱭᱩᱜᱼᱟ ᱾
ᱦᱳᱭ ᱾ ᱟᱵᱮᱱ ᱛᱚ ᱡᱟᱦᱟᱸ ᱱᱟᱜᱟᱨ ᱨᱳᱡᱽᱜᱟᱨ ᱛᱚ ᱦᱩᱭᱩᱜ ᱛᱟᱵᱤᱱᱟ, ᱚᱲᱟᱜ ᱚᱲᱟᱜ ᱥᱚᱝᱥᱟᱨ ᱫᱚ ᱪᱟᱞᱟᱣ ᱜᱮ ᱦᱩᱭᱩᱜ ᱟᱥᱮ ᱾
ᱦᱮᱸ ᱦᱮᱸ ᱦᱮᱸ ᱾
ᱦᱮᱸ ᱾ ᱚᱱᱠᱟ ᱜᱮ ᱦᱟᱸᱰᱮ ᱱᱟᱰᱮ ᱥᱮᱱ ᱠᱟᱛᱮᱜ ᱠᱚ ᱨᱚᱡᱽᱜᱟᱨᱮᱫ ᱜᱮᱭᱟ, ᱵᱟᱝ ᱢᱮᱱᱛᱮ ᱫᱚ ᱵᱟᱝ ᱾
ᱟᱪᱪᱷᱟ ᱟᱪᱪᱷᱟ ᱟᱪᱪᱷᱟ ᱾
ᱦᱮᱸ ᱾
ᱟᱫᱚ ᱪᱮᱫ ᱠᱟ ᱠᱟᱱᱟ ᱱᱮᱛᱟᱨ ᱫᱚ, ᱟᱵᱚ ᱦᱚᱲ ᱠᱚᱫᱚ ᱢᱚᱴᱟ ᱢᱩᱴᱤᱼᱼ ᱠᱤᱪᱷᱩ ᱫᱚ ᱟᱹᱰᱤ ᱦᱚᱲ ᱥᱩᱫᱩ ᱡᱚᱢ ᱥᱩᱢᱩᱝ ᱫᱚ ᱵᱟᱝ, ᱟᱨᱡᱟᱣ ᱫᱚ ᱵᱷᱚᱵᱤᱥᱥᱚᱛ ᱠᱚᱨᱮᱱᱟᱜ ᱦᱚᱸ ᱪᱤᱱᱛᱟᱹ ᱫᱷᱟᱨᱟᱭᱮᱫᱟ ᱚᱲᱟᱜ ᱫᱩᱣᱟᱹᱨᱼᱼ ᱵᱮᱱᱟᱣᱟ, ᱱᱚᱝᱠᱟᱱᱟᱜ ᱦᱚᱸ ᱛᱚ ᱴᱟᱠᱟ ᱯᱚᱭᱥᱟ ᱦᱚᱸ ᱞᱟᱹᱠᱛᱤ ᱢᱮᱱᱟᱜᱼᱟ ᱾
ᱦᱳᱭ ᱚᱱᱟ ᱫᱚ ᱡᱟᱹᱥᱛᱤ ᱧᱚᱜ ᱞᱟᱜᱟᱜ ᱟᱛᱚ ᱚᱱᱟ ᱦᱚᱛᱮᱡ ᱛᱮ ᱱᱚᱜᱼᱚᱭᱼᱼ ᱵᱟᱦᱨᱮ ᱠᱟᱹᱢᱤ ᱠᱚ ᱠᱚ ᱪᱟᱞᱟᱜ ᱠᱟᱱ ᱜᱮᱭᱟ ᱾
ᱦᱚᱭ ᱾
ᱦᱮᱸ ᱾
ᱟᱪᱪᱷᱟ ᱛᱟᱦᱚᱞᱮ ᱟᱫᱚ ᱱᱤᱝᱠᱟᱹ ᱪᱟᱥᱵᱟᱥ ᱠᱚ ᱪᱟᱵᱟ ᱞᱮᱱᱠᱷᱟᱱ ᱟᱫᱚ ᱚᱱᱟᱼᱼ ᱛᱟᱭᱚᱢ ᱢᱟᱨᱟᱝ ᱫᱚ ᱟᱫᱚ ᱚᱱᱠᱟᱱᱟᱜ ᱪᱮᱫ ᱠᱚ ᱯᱚᱨᱚᱵᱽ ᱠᱚ ᱢᱮᱱᱟᱜ ᱛᱟᱯᱮᱭᱟ ᱢᱟᱱᱮ?
ᱟᱫᱚ ᱱᱚᱜᱼᱚᱭᱼᱼ ᱤᱭᱟᱹ ᱪᱟᱵᱟ ᱞᱮᱱᱠᱷᱟᱱ ᱫᱚᱼᱼ ᱮᱢᱱᱤ ᱯᱚᱨᱚᱵᱽ ᱫᱚ ᱚᱱᱠᱟ ᱫᱚ ᱟᱞᱮ ᱥᱩᱨ ᱠᱚᱨᱮ ᱫᱚ ᱱᱚᱜᱼᱚᱭᱼᱼ ᱢᱤᱫᱴᱤᱡ ᱵᱚᱨᱚ ᱯᱟᱛᱟ ᱵᱤᱱ ᱟᱸᱡᱚᱢ ᱵᱟᱲᱟ ᱟᱠᱟᱫ ᱜᱮᱭᱟ ᱡᱟᱱᱤᱡ?
ᱟᱫᱚ ᱚᱱᱠᱟᱱᱟᱜ ᱵᱚᱨᱚ ᱯᱟᱛᱟ ᱫᱚᱞᱤᱧ ᱟᱸᱡᱚᱢ ᱟᱠᱟᱫᱟ, ᱠᱤᱱᱛᱩ ᱱᱤᱝᱠᱟᱹ ᱟᱵᱚᱣᱟᱜ ᱟᱛᱳ ᱠᱚᱨᱮᱱᱟᱜ ᱯᱚᱨᱚᱵᱽ ᱟᱨᱠᱤ ᱡᱟᱦᱟᱸ ᱫᱚ ᱟᱵᱚ ᱢᱤᱫᱴᱮᱱᱼᱼ ᱟᱛᱩ ᱠᱚᱨᱮᱱᱟᱜ ᱡᱟᱦᱟᱸ ᱥᱟᱢᱟᱡᱤᱠ ᱞᱮᱠᱟᱱᱟᱜ ᱯᱚᱨᱚᱵᱽ ᱠᱚ ᱟᱨᱠᱤ ᱚᱱᱠᱟᱱᱟᱜ ᱾
ᱱᱚᱣᱟᱫᱚ ᱱᱩᱭ ᱪᱟᱥ ᱨᱟᱠᱟᱵ ᱠᱟᱛᱮ ᱫᱟᱸᱥᱟᱭᱼᱼ
ᱟᱪᱪᱷᱟ ᱟᱪᱪᱷᱟ, ᱫᱟᱸᱥᱟᱭ ᱠᱚᱫᱚ ᱫᱟᱸᱥᱟᱭ ᱠᱚᱫᱚ ᱯᱮ ᱮᱱᱮᱡ ᱜᱮᱭᱟ?
ᱦᱳᱭ ᱮᱱᱮᱡ ᱜᱮᱭᱟ ᱠᱚ, ᱜᱚᱴᱟ ᱜᱮ ᱾ ᱜᱚᱴᱟ ᱪᱚᱝ ᱱᱤᱡᱮᱨ ᱟᱹᱛᱩ ᱨᱮᱦᱚᱸ ᱠᱚ ᱮᱱᱮᱡᱟ, ᱛᱟᱨᱯᱚᱨᱮ ᱮᱴᱟᱜ ᱟᱹᱛᱩ ᱠᱚᱨᱮ ᱦᱚᱸ ᱮᱱᱮᱡ ᱠᱚ ᱪᱟᱞᱟᱜ ᱜᱮᱭᱟ ᱾
ᱚ ᱟᱪᱪᱷᱟ ᱟᱪᱪᱷᱟ, ᱢᱟᱱᱮ ᱫᱟᱸᱥᱟᱭ ᱫᱚ ᱟᱫᱚ ᱚᱠᱟ ᱪᱟᱸᱫᱚ ᱯᱮ ᱮᱱᱮᱡ ᱜᱮᱭᱟ ᱟᱯᱮ ᱫᱚ?
ᱦᱮᱸᱜ? ᱦᱚᱸᱜᱼᱱᱟ ᱤᱭᱟᱹ ᱚᱱᱮ ᱯᱩᱡᱟᱹ ᱫᱚᱥᱟᱨ ᱛᱮᱥᱟᱨ ᱾
ᱚ ᱟᱪᱪᱷᱟ ᱢᱟᱱᱮ ᱫᱟᱸᱥᱟᱭ ᱵᱚᱸᱜᱟ ᱜᱮ ᱟᱨᱠᱤ ᱞᱟᱹᱭ ᱛᱟᱭ ᱾ ᱟᱪᱪᱷᱟ ᱟᱫᱚ ᱛᱤᱱᱟᱹᱜ ᱫᱤᱱ ᱫᱤᱥᱚᱢ ᱯᱮ ᱫᱟᱬᱟᱱᱟ? ᱚᱠᱟᱞᱮᱠᱟ ᱥᱮ ᱟᱹᱛᱩ ᱠᱚᱨᱮ ᱜᱮᱯᱮ ᱮᱱᱮᱡᱟ?
ᱦᱳᱭ ᱟᱛᱩ ᱠᱚᱨᱮ ᱜᱮ ᱾ ᱟᱞᱮ ᱫᱚ ᱩᱱᱟᱹᱠᱴᱟ ᱫᱚ ᱥᱩᱨ ᱟᱹᱛᱩ ᱠᱚᱨᱮ ᱢᱤᱫᱴᱤᱡ ᱵᱟᱨᱭᱟ ᱟᱹᱛᱩ ᱠᱚᱨᱮ ᱠᱚ ᱥᱮᱱ ᱵᱟᱲᱟᱭᱮᱱ ᱜᱮ ᱾ ᱩᱱᱟᱹᱜ ᱡᱟᱹᱥᱛᱤ ᱫᱚ ᱵᱟᱠᱚ ᱪᱟᱞᱟᱣ ᱵᱟᱲᱟᱜᱼᱟ, ᱩᱱᱟᱹᱜ ᱥᱟᱺᱜᱤᱧ ᱠᱚᱫᱚ ᱾
ᱵᱟᱝ ᱟᱫᱚ ᱥᱟᱺᱜᱤᱧ ᱵᱟᱝ ᱨᱮᱦᱚᱸ ᱡᱚᱠᱷᱚᱱ ᱜᱮ ᱱᱤᱡᱮᱨ ᱟᱛᱩ ᱠᱷᱚᱱᱟᱜ ᱵᱟᱭᱨᱮ ᱵᱚᱱ ᱥᱮᱱᱚᱜᱼᱟ, ᱚᱱᱟ ᱫᱚ ᱦᱚᱭᱛᱳ ᱫᱤᱥᱚᱢ ᱫᱟᱲᱟᱱ ᱜᱮᱠᱚ ᱞᱟᱹᱭᱟ ᱾
ᱦᱳᱭ ᱢᱟᱱᱮ ᱟᱛᱩ ᱠᱷᱚᱱᱟᱜ ᱫᱚ ᱵᱟᱨᱦᱮ ᱫᱚ ᱪᱟᱞᱟᱜ ᱜᱮ ᱦᱩᱭᱩᱜᱼᱟ ᱾
ᱦᱮᱸ ᱦᱩᱸ ᱦᱩᱸ, ᱟᱫᱚ ᱛᱤᱱᱟᱹᱜ ᱫᱤᱱ ᱯᱮ ᱮᱱᱮᱡ ᱜᱮᱭᱟ ᱚᱱᱠᱟ ᱢᱤᱫ ᱫᱤᱱ, ᱥᱮ ᱵᱟᱨ ᱫᱤᱱ, ᱥᱮ ᱯᱮ ᱢᱟᱦᱟ, ᱥᱮ ᱢᱚᱬᱮ ᱢᱟᱦᱟ ᱜᱟᱱ ᱚᱝᱠᱟ?
ᱮᱭ ᱯᱮ ᱫᱤᱱ ᱾
ᱚ ᱟᱪᱪᱷᱟ ᱟᱪᱪᱷᱟ ᱯᱮᱫᱤᱱ ᱵᱟᱝ ᱾ ᱚᱱᱠᱟ ᱜᱮ ᱜᱚᱴᱟ ᱜᱮ ᱯᱮ ᱫᱤᱱ ᱜᱮᱠᱚ ᱮᱱᱮᱡᱟ ᱾
ᱦᱚᱸᱭ᱾
ᱟᱫᱚ ᱟᱵᱚᱣᱟᱜ ᱡᱟᱦᱟᱸ ᱥᱚ-ᱥᱚᱢᱟᱡᱽ ᱞᱮᱠᱟᱛᱮ ᱥᱮᱨᱣᱟ ᱨᱮ ᱢᱮᱱᱟᱜ ᱛᱟᱵᱚᱱᱟ ᱚᱝᱠᱟ ᱜᱮ ᱟᱨᱤ-ᱪᱟᱹᱞᱤ ᱫᱚ ᱫᱚᱦᱚ ᱤᱫᱤ ᱫᱚ ᱞᱟᱹᱠᱛᱤ ᱠᱟᱱᱟ᱾
ᱦᱳᱭ᱾ ᱚᱱᱟ ᱛᱮᱜ ᱛᱮᱜᱮ ᱚᱱᱟ ᱠᱚ ᱳᱭ ᱢᱟᱡ ᱚᱱᱠᱟᱛᱮ ᱢᱟᱡᱮ-ᱢᱚᱡᱫᱷᱮ ᱴᱩᱠ-ᱴᱟᱠ ᱚᱱᱠᱟ ᱜᱮ ᱟᱟ ᱡᱚᱛᱚ ᱜᱮ ᱠᱚᱨᱟᱣ ᱵᱟᱲᱟ ᱡᱚᱛᱚ ᱜᱮᱢ ᱩᱸ ᱤᱭᱟᱹ ᱯᱟᱞᱟᱣ ᱭᱩᱜᱼᱟ ᱱᱚᱭ 'ᱵᱟᱦᱟ', 'ᱥᱚᱨᱦᱟᱭ', 'ᱠᱟᱨᱟᱢ' ᱠᱚ ᱡᱚᱛᱚ ᱜᱮ ᱮᱸᱜ ᱢᱟᱱᱮᱜ ᱚᱱᱠᱟᱜᱮ ᱢᱮᱱᱟᱜ ᱢᱩᱜ, ᱵᱟᱨ ᱦᱚᱸ 'ᱥᱚᱨᱦᱟᱭ' ᱫᱚ ᱯᱮ ᱫᱤᱱ ᱫᱚ ᱮᱠᱫᱚᱢ ᱞᱟᱜᱟᱣᱚᱠ ᱜᱮ ᱛᱷᱮᱱᱟ᱾ ᱢᱟᱱᱮᱜ ᱯᱩᱱ ᱫᱤᱱ ᱢᱟᱱᱮ
ᱟᱵ ᱢᱮᱜᱴᱮᱱ ᱞᱤᱧ ᱠᱩᱞᱤ ᱞᱮᱵᱮᱱ ᱧᱟᱦ ᱜᱮ ᱚᱱᱟ ᱟᱯᱮ ᱚᱱᱛᱮ ᱫᱚ ᱡᱷᱚᱛᱚ ᱡᱷᱚᱛᱚ ᱠᱷᱚᱱᱟᱜ ᱟᱵᱚᱣᱟᱜ ᱢᱟᱱᱮ ᱥᱟᱢᱟᱡᱤᱠ ᱯᱚᱨᱚᱵᱽ ᱫᱚ ᱚᱠᱟᱞᱮ, ᱢᱟᱱᱮ ᱚᱠᱟᱴᱟᱜ ᱵᱮᱥᱤ ᱠᱟᱹᱴᱤᱜ ᱯᱮ ᱢᱟᱱᱮ ᱵᱚᱲᱚ ᱧᱚᱜ ᱯᱮ ᱢᱚᱱᱮᱭᱟ ᱟᱨᱠᱤ ᱜᱩᱨᱩᱛᱚ ᱵᱮᱥᱤ ᱧᱚᱜ ᱯᱮ ᱮᱢᱟ ᱟᱨᱠᱤ ᱚᱠᱟᱴᱟᱜ ᱯᱚᱨᱚᱵᱽ? ᱢᱟᱱᱮ
ᱟᱞᱮ ᱫᱚ ᱵᱷᱟᱜ, 'ᱵᱟᱦᱟ' ᱟᱨ 'ᱥᱚᱨᱦᱟᱭ' ᱜᱮ᱾ 'ᱵᱟᱦᱟ' ᱟ 'ᱥᱚᱨᱦᱟᱭ' ᱫᱚ ᱟᱹᱰᱤ ᱦᱮᱸ-ᱦᱮᱸ ᱚᱱᱟ ᱠᱤᱱ ᱫᱚ ᱠᱟᱹᱴᱤᱜ ᱡᱟᱠ-ᱡᱚᱢᱚᱠ ᱵᱷᱟᱵᱽ ᱛᱮᱜᱮ ᱢᱟᱱᱟᱣ ᱭᱩᱜᱭᱼᱟ᱾ 'ᱠᱟᱨᱟᱢ' ᱠᱚᱦᱚᱸ ᱩᱱᱟᱹᱜ ᱮᱠᱴᱟ ᱫᱚ ᱡᱮ ᱵᱟᱝ ᱢᱟᱱᱟᱣ ᱦᱩᱭᱩᱜᱼᱟ ᱚᱱᱠᱟ ᱫᱚ ᱵᱟ 'ᱫᱟᱥᱟᱭ' ᱫᱚ ᱩᱱᱟᱹᱜ ᱚᱠᱛᱮ ᱫᱚ ᱵᱟᱝ ᱢᱟᱱᱟᱣ ᱦᱩᱭᱩᱜᱼᱟ, 'ᱠᱟᱨᱟᱢ' ᱫᱚ ᱢᱟᱱᱟᱣ ᱜᱮ ᱦᱩᱭᱩᱜᱼᱟ, 'ᱠᱟᱨᱟᱢ' ᱦᱚᱸ᱾
ᱦᱮᱸ, ᱛᱚᱵᱮ ᱟᱯᱮ ᱥᱮᱜ ᱞᱤᱧ ᱧᱮᱞ ᱠᱟᱜᱼᱟ ᱠᱤᱱᱛᱩ ᱢᱟᱱᱮ 'ᱠᱟᱨᱟᱢ' ᱫᱚᱞᱤᱧ ᱧᱮᱞ ᱠᱟᱜᱼᱟ 'ᱠᱟᱨᱟᱢ' ᱫᱚ ᱟᱯᱮ ᱟᱛᱳ ᱨᱮ ᱨᱟᱹᱥᱠᱟᱹ 'ᱠᱟᱨᱟᱢ' ᱥᱮ ᱟᱹᱰᱤ ᱨᱚᱠᱚᱢ 'ᱠᱟᱨᱟᱢ' ᱠᱚᱯᱮ ᱵᱷᱤᱫᱽ ᱜᱮᱭᱟ ᱟᱨᱠᱤ? ᱤᱭᱟᱹ ᱵᱷᱟᱹᱜᱤ ᱜᱮ ᱦᱩᱭᱩᱜᱼᱟ ᱢᱚᱴᱟ-ᱢᱩᱴᱤ?
ᱦᱳᱭ, 'ᱠᱟᱨᱟᱢ' ᱫᱚ ᱵᱷᱟᱹᱜᱤ ᱜᱮ ᱦᱩᱭᱩᱜᱼᱟ᱾ ᱠᱟᱨᱚᱱ ᱠᱟ 'ᱠᱟᱨᱟᱢ' ᱫᱟᱨ ᱡᱚᱛᱚ ᱟᱛᱩ ᱨᱮᱢᱟ ᱵᱟᱝ ᱦᱩᱭᱩᱜᱟ ᱥᱮ!
ᱦᱮᱸ, ᱟᱫᱚ ᱵᱟᱸ ᱟᱫᱚ ᱟᱞᱮ ᱱᱚᱛᱮᱱᱟᱜ ᱠᱟᱛᱷᱟᱹᱧ ᱞᱟᱹᱭ ᱞᱮᱜᱮ᱾
ᱦᱮᱸ᱾
ᱟᱞᱮ ᱢᱚᱛᱚ 'ᱠᱟᱨᱟᱢ' ᱫᱚ ᱪᱮᱜᱠᱟ ᱞᱟᱹᱭᱟ ᱢᱮ ᱛᱟᱞᱤᱧ ᱢᱟᱱᱮ ᱡᱟᱦᱟᱸᱭ ᱠᱚᱣᱟᱜ ᱚᱲᱟᱜ ᱨᱮ ᱵᱚᱸᱜᱟ 'ᱠᱟᱨᱟᱢ' ᱠᱚ ᱢᱮᱱᱟᱜ ᱛᱟᱠᱚᱣᱟ ᱩᱱᱠᱩ ᱜᱮ ᱠᱟᱴᱤᱜ ᱠᱚ 'ᱠᱟᱨᱟᱢᱚᱜ' ᱚᱭ ᱛᱚ ᱵᱟᱨ ᱥᱮᱨᱢᱟ, ᱯᱮ ᱥᱮᱨᱢᱟ ᱜᱟᱱ ᱢᱤᱜᱴᱟᱱᱟ ᱠᱚ 'ᱠᱟᱨᱟᱢᱮ' ᱱᱟ, ᱟᱨᱚ ᱠᱚ ᱵᱚᱱᱫᱚ ᱠᱟᱫᱟ ᱟᱫᱚ ᱛᱤᱥᱚᱜ ᱟᱫᱚ ᱛᱤᱥᱚᱜ ᱵᱚᱸᱜᱟ-ᱵᱩᱨᱩ ᱠᱚ ᱨᱮᱸᱜᱮᱡᱚᱜᱼᱟ?
ᱦᱮᱸ, ᱚᱱᱠᱟ ᱜᱟᱹ ᱟᱹᱛᱷᱟᱹᱱ ᱦᱚᱲ ᱫᱚ ᱚᱱᱠᱟ ᱜᱮ, ᱢᱟᱱᱮ ᱚᱲᱟᱜ ᱠᱚᱨᱮ ᱠᱚ ᱛᱟᱦᱮᱱ ᱛᱟᱠᱚ ᱩᱱᱠᱩ ᱜᱮ᱾ ᱠᱤᱱᱛᱟᱹ ᱟᱞᱮ ᱴᱷᱮᱜ ᱫᱚ, ᱚᱱᱠᱟ ᱫᱚ ᱵᱟ ᱟᱞᱮ ᱫᱚ ᱟᱛᱩ ᱨᱮᱜᱮ᱾
ᱦᱳᱭ-ᱦᱳᱭ, ᱦᱳᱭ, ᱟᱞᱮ ᱫᱚ ᱯᱚᱛᱤ ᱵᱚᱪᱷᱚᱨ ᱜᱮ᱾
ᱦᱳ, ᱟᱞᱮ ᱱᱚᱛᱮ ᱫᱚ ᱚᱝᱠᱟ ᱟᱹᱥᱠᱟᱹ 'ᱠᱟᱨᱟᱢ' ᱠᱚᱫᱚ ᱩᱱᱟᱹᱜᱴᱟ ᱫᱚ ᱵᱟᱝ ᱠᱚ ᱠᱚᱨᱟᱣᱟ ᱟᱨᱠᱤ ᱞᱟᱹᱭ ᱞᱮᱠᱷᱟᱱ ᱫᱚ᱾
ᱦᱩᱸ᱾
ᱢᱟᱱᱮ ᱠᱤᱪᱷᱩ-ᱠᱤᱪᱷᱩ ᱟᱛᱳ ᱨᱮ ᱟᱨᱠᱤ ᱡᱟᱦᱟᱸ ᱫᱚ 'ᱥᱚᱨᱦᱟᱭ' ᱩᱯᱚᱞᱚᱠᱠᱷᱮ ᱠᱚ 'ᱠᱟᱨᱟᱢᱚᱜ' ᱠᱟᱱᱟ ᱟᱞᱮ ᱠᱚ ᱥᱩᱫᱩ ᱪᱮᱠᱟ ᱵᱚᱱ ᱯᱟ ᱤᱭᱟᱹ ᱥᱚᱨᱦᱟᱭᱚᱜᱼᱟ? ᱛᱟᱞᱮ ᱚᱱᱟ ᱞᱚᱠᱷᱮ ᱵᱚᱱ 'ᱠᱟᱨᱟᱢ' ᱞᱮᱠᱷᱟᱱ ᱫᱚ ᱟᱨᱚ ᱵᱷᱟᱜᱮᱜᱼᱟ᱾
ᱚᱸ᱾
ᱟᱪᱪᱷᱟ ᱢᱮᱜᱴᱮᱝ ᱠᱟᱛᱷᱟ ᱞᱤᱧ ᱠᱩᱞᱤ ᱵᱤᱱᱟ ᱛᱚ ᱡᱮᱦᱮᱛᱩ ᱯᱮ ᱠᱟᱨᱟᱢᱚᱜ ᱠᱟᱱᱟ ᱱᱤᱥᱪᱚᱭ ᱵᱤᱱ ᱞᱟᱹᱭ ᱫᱟᱲᱮᱜᱼᱟ᱾
ᱦᱮᱸ᱾
ᱮᱸᱼᱫ᱾ ᱚᱠᱛᱚ ᱠᱚ ᱦᱩᱭᱩᱜ ᱠᱟᱱᱟ ᱱᱤᱭᱟᱹ ᱵᱟᱨ ᱟᱹᱵᱤᱱ ᱠᱚᱞ ᱠᱟᱛᱮ ᱜᱮᱞᱤᱧ ᱠᱩᱞᱤ ᱵᱤᱱᱟ ᱛᱟᱦᱞᱮ ᱢᱚᱴᱟ-ᱢᱩᱴᱤ᱾ ᱡᱮ ᱟᱹᱞᱤᱧᱚᱜ ᱠᱟᱹᱴᱤᱜ ᱵᱟᱲᱟᱭ ᱥᱟᱱᱟᱭᱮᱜ ᱞᱤᱱᱟ ᱚᱱᱟ ᱠᱟᱛᱷᱟ ᱫᱚ ᱟᱨᱠᱤ᱾
ᱦᱩᱸ, ᱟᱫᱚ ᱟ ᱱᱤᱦᱟᱹ ᱞᱤᱧ ᱫᱟᱜ ᱞᱟᱹᱭ ᱫᱟᱲᱮᱭᱟ ᱵᱮᱱᱟ ᱥᱮ ᱵᱟ ᱩᱱᱟᱹᱜᱴᱟ ᱟᱨ ᱵᱟᱞᱤᱧ ᱵᱟᱲᱟᱭᱟ ᱛᱚ ᱦᱟᱸᱜ᱾
ᱦᱮᱸ, ᱵᱟᱝ ᱟᱫᱚ ᱜᱟ ᱞᱟᱹ ᱜᱟᱱᱚᱜ ᱵᱟᱝ ᱜᱟᱱᱚᱜ, ᱚᱱᱟ ᱫᱚ ᱱᱤᱡᱮ ᱢᱚᱫᱽᱫᱷᱮ ᱠᱟᱱ ᱜᱮᱭᱟ ᱟᱫᱚ
ᱦᱮᱸ-ᱦᱮᱸ, ᱟᱫᱚ ᱱᱟᱣᱦᱟᱜ
ᱦᱮᱸ ᱦᱮᱸ ᱦᱮᱸ ᱦᱮᱸ ᱦᱮᱸ ᱟᱪᱪᱷᱟ ᱴᱷᱤᱠᱜᱮᱭᱟ ᱢᱟ ᱠᱟᱴᱟᱣ ᱠᱟᱛᱮᱫ ᱟᱨ ᱢᱤᱫ ᱫᱷᱟᱣ ᱠᱚᱞ ᱵᱤᱱ ᱾
ᱴᱷᱤᱠ ᱜᱮᱭᱟ ᱦᱮᱸ,
ᱴᱷᱤᱠ ᱜᱮᱭᱟ᱾